ᱦᱮᱞᱳ ᱦᱮᱸ ᱡᱚᱦᱟᱨ ᱜᱮ ᱜᱚᱝᱠᱮ ᱡᱚᱦᱟᱨ ᱜᱮ ᱡᱚᱦᱟᱨ᱾
ᱦᱳᱭ ᱮᱸᱰᱮ ᱠᱷᱟᱱ
ᱱᱤᱭᱟᱹ ᱜᱷᱟᱹᱲᱤ ᱫᱚ ᱪᱮᱜ ᱜᱮ ᱵᱟᱝ ᱱᱚᱜᱚᱭ ᱱᱤᱡᱮ ᱦᱚᱸ ᱠᱟᱹᱴᱤᱡ ᱫᱩᱲᱩᱵ ᱵᱟᱲᱟ ᱥᱟᱶ ᱥᱟᱶᱛᱮ ᱦᱚᱜ ᱚᱭ ᱯᱟᱝᱠᱷᱟ ᱨᱮ ᱫᱩᱲᱩᱵ ᱦᱩᱭᱮᱱ ᱠᱷᱟᱱ ᱡᱟᱹᱯᱤᱫ ᱥᱟᱱᱟ ᱠᱟᱱᱟ ᱜᱚᱝᱠᱮ᱾
ᱦᱚᱸ ᱜᱚᱝᱠᱮ ᱟᱵᱮᱱ ᱛᱷᱚᱲᱟ ᱞᱤᱧ ᱢᱮᱱᱮᱜ-ᱟ ᱡᱮ ᱟᱵᱮᱱᱟᱜ ᱜᱮᱡ ᱜᱮᱡ ᱨᱚᱲ ᱟᱸᱡᱚᱢ ᱦᱤᱡᱩᱜ ᱠᱟᱱ ᱛᱟᱵᱮᱱᱟ᱾ ᱮᱸᱰᱮᱠᱷᱟᱱ ᱛᱚ ᱞᱳᱠᱮᱥᱮᱱ ᱵᱮᱱ ᱵᱚᱫᱚᱞ ᱞᱮᱠᱷᱟ ᱞᱳᱠᱮᱥᱮᱱ ᱵᱮᱱ ᱵᱚᱫᱚᱞ ᱞᱮᱠᱷᱟᱡ ᱟᱹᱰᱤ ᱱᱟᱯᱟᱭ
ᱜᱚᱝᱠᱮ ᱦᱤᱛᱟᱹᱜ ᱨᱚᱲ ᱵᱟᱝ ᱟᱸᱡᱚᱢᱚᱜ ᱠᱟᱱᱟ?
ᱦᱳᱭ ᱱᱤᱛᱟᱹᱜ ᱫᱚ ᱟᱸᱡᱚᱢᱚᱜ ᱠᱟᱱᱟ ᱜᱚᱝᱠᱮ᱾
ᱱᱚᱛᱮ ᱦᱚᱭ ᱦᱚᱭ᱾ ᱟᱫᱚ ᱚᱱᱟ ᱫᱚ ᱚᱱᱠᱟ ᱜᱮ ᱦᱚᱜᱚᱭ ᱢᱟᱱᱮ ᱮᱢᱚᱱ ᱥᱤᱥᱴᱮᱢ ᱠᱟᱱᱟ ᱦᱚᱭᱛᱚ ᱟᱹᱞᱤᱧ ᱢᱟ ᱴᱷᱤᱠ ᱜᱮ ᱴᱟᱣᱟᱨ ᱢᱮᱱᱟᱜ-ᱟ ᱟᱵᱤᱱᱟᱜ ᱦᱚᱸ ᱴᱷᱤᱠ ᱜᱮ ᱴᱟᱣᱟᱨ ᱢᱮᱱᱟᱜ-ᱟ ᱮᱱᱛᱮ ᱨᱮᱦᱚᱸ ᱚᱱᱟ ᱵᱷᱤᱛᱤᱨ ᱨᱮᱜᱮ ᱪᱮᱫ ᱪᱚ ᱪᱤᱠᱟᱹ ᱜᱚᱫᱚᱜ-ᱟ ᱟ ᱵᱟᱵᱮᱱ ᱤᱭᱟᱹ ᱫᱟᱲᱮᱭᱟᱜ-ᱟ ᱦᱮᱸ ᱵᱟᱝ᱾
ᱦᱚᱸ ᱦᱚᱸ ᱟᱫᱚ ᱱᱚᱣᱟ ᱫᱚ ᱦᱩᱭᱩᱜ ᱠᱟᱱᱟ ᱤᱞᱮᱠᱴᱨᱚᱱᱤᱠ ᱡᱤᱱᱤᱥ ᱥᱮ ᱟᱫᱚ ᱱᱚᱣᱟ ᱫᱚ ᱵᱟᱵᱮᱱ ᱢᱮᱱ ᱫᱟᱲᱮᱜ-ᱟ ᱟᱵᱮᱱ ᱟᱨ ᱟᱹᱞᱤᱧ ᱞᱮᱠᱟᱱᱤᱡ ᱫᱚ ᱵᱟᱵᱮᱱ ᱢᱮᱱ ᱫᱟᱲᱮᱜ-ᱟ ᱱᱚᱣᱟ ᱫᱚ ᱡᱟᱦᱟᱸᱭ ᱚᱱᱟ ᱤᱫᱤ ᱠᱟᱛᱮᱜ ᱡᱟᱦᱟᱸᱭ ᱠᱚ ᱵᱟᱰᱟᱭᱟ ᱩᱱᱠᱩ ᱜᱮ ᱡᱟᱹᱥ ᱛᱤ ᱠᱚ ᱢᱮᱱ ᱫᱟᱲᱮᱭᱟᱜ-ᱟ᱾
ᱟᱠᱟ ᱞᱮᱠᱟ ᱱᱚᱣᱟ ᱠᱟᱛᱷᱟ ᱠᱷᱟᱱ ᱜᱮᱭᱟ ᱟᱫᱚ ᱚᱱᱛᱮ ᱵᱟᱵᱮᱱ ᱠᱩᱞᱤ ᱫᱟᱲᱮᱜ-ᱟ ᱡᱮ ᱪᱤᱜ ᱪᱤᱠᱟᱹᱭᱮᱱᱟ ᱚᱠᱟᱨᱮ ᱦᱮᱸ ᱵᱟᱝ᱾
ᱦᱳᱭ ᱟᱪᱪᱷᱟ
ᱛᱟᱦᱚᱞᱮ ᱜᱚᱝᱠᱮ ᱪᱮᱜ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱭᱟᱹ ᱜᱷᱟᱹᱲᱤᱡ ᱫᱚ?
ᱱᱮ ᱜᱷᱟᱹᱲᱤᱡ ᱫᱚ ᱦᱟᱸᱜ ᱫᱟᱨᱮ ᱵᱩᱰᱩᱵᱩᱨ ᱥᱮᱫ ᱨᱮ ᱫᱩᱲᱩᱵ ᱦᱩᱭᱟ ᱠᱟᱱᱟ᱾ ᱢᱟᱡᱟᱱ ᱠᱚᱦᱚᱸ ᱟᱣᱨᱤ ᱡᱚᱢ ᱦᱩᱭᱩᱜᱼᱟ ᱾ ᱮᱸᱲᱮᱠᱷᱟᱱ ᱫᱚ ᱚᱲᱟᱜ ᱥᱮᱫ ᱦᱚᱸ ᱫᱚᱢᱮ ᱩᱫᱽᱜᱟᱹᱨ ᱟᱹᱭᱠᱟᱹᱜ ᱠᱟᱱᱛᱮ ᱟᱫᱚ ᱵᱟᱲᱜᱮ ᱥᱮᱱ ᱫᱟᱨᱮ ᱵᱩᱴᱟᱹ ᱩᱢᱩᱞ ᱨᱮ ᱫᱩᱲᱩᱵ ᱦᱩᱭ ᱠᱟᱱᱟ ᱾
ᱚ ᱱᱤᱡᱮ ᱦᱚᱸ ᱚᱝᱠᱟ ᱜᱮ ᱦᱚᱜᱼᱚᱭ ᱛᱚ ᱮᱸᱠᱟᱹᱴᱤᱡ ᱚᱲᱟᱜ ᱨᱮᱜᱮ ᱛᱟᱦᱮᱸ ᱦᱳᱭ ᱞᱮᱱᱟ ᱱᱤᱡᱮ ᱫᱚ ᱟᱫᱚ ᱠᱟᱹᱴᱤᱡ ᱚᱱᱛᱮ ᱥᱴᱮᱥᱚᱱ ᱥᱮᱫ ᱪᱟᱞᱟᱣ ᱦᱩᱭ ᱞᱮᱱᱟ ᱥᱴᱮᱥᱚᱱ ᱠᱟᱹᱴᱤᱡ ᱪᱟᱞᱟᱣ ᱠᱟᱛᱮ ᱦᱚᱸᱜ ᱚᱭ ᱠᱷᱟᱹᱱᱤ ᱠᱷᱚᱱ ᱞᱟᱦᱟ ᱜᱮ ᱦᱮᱡ ᱦᱩᱭᱱᱟ ᱦᱮᱸ ᱥᱮ ᱚ ᱫᱚ ᱮᱠᱷᱚᱱ ᱜᱚᱨᱚᱢ ᱠᱟᱱᱟ ᱱᱤᱡᱮ ᱦᱚᱸ ᱟᱫᱚ ᱯᱟᱝᱠᱷᱟ ᱨᱮ ᱫᱩᱲᱩᱵ ᱦᱩᱭᱱᱟ ᱫᱚ ᱫᱩᱲᱩᱵ ᱦᱳᱭᱮᱱ ᱠᱷᱟᱱ ᱡᱟᱹᱯᱤᱫ ᱥᱟᱱᱟ ᱠᱟᱱᱟ ᱦᱮᱸ ᱥᱮᱸ᱾
ᱦᱳᱭ ᱦᱳᱭ ᱟᱫᱚ ᱦᱚᱲᱢᱚ ᱡᱤᱣᱤ ᱠᱚᱦᱚᱧ ᱮᱸᱰᱮᱠᱷᱟᱱ ᱫᱚ ᱫᱟᱬᱟ ᱫᱟᱬᱟᱛᱮ ᱞᱟᱸᱜᱟ ᱞᱮᱱᱠᱷᱟᱱ ᱟᱫᱚ ᱡᱟᱹᱯᱤᱫ ᱫᱚ ᱥᱟᱱᱟ ᱜᱮᱭᱟ ᱦᱳᱭᱥᱮ᱾
ᱟᱫᱚ ᱚᱱᱟ ᱦᱚᱲᱢᱚ ᱦᱚᱛᱚ ᱠᱟᱹᱴᱤᱡ ᱡᱤᱨᱟᱹᱣᱮ ᱜᱮ ᱞᱟᱜᱟᱜ ᱟᱥᱮ
ᱦᱩᱸ ᱦᱩᱸ ᱦᱩᱸ ᱦᱳᱭ ᱡᱤᱨᱟᱹᱣ ᱞᱟᱜᱟᱜ-ᱟ᱾ ᱡᱮ ᱦᱮᱸ ᱜᱚᱢᱠᱮ ᱞᱟᱹᱭ ᱵᱤᱱ?
ᱦᱳᱭ ᱛᱟᱦᱚᱞᱮ ᱢᱮᱱᱮᱫ ᱟᱹᱞᱤᱧ ᱮᱸᱰᱮ ᱠᱷᱟᱱ ᱟᱯᱮ ᱱᱚᱜᱼᱚᱭ ᱫᱚ ᱮᱥᱴᱮᱥᱮᱱ ᱨᱮᱱᱟᱜ ᱠᱟᱛᱷᱟᱢ ᱨᱚᱲ ᱠᱮᱜᱼᱟ ᱮᱸᱲᱮᱠᱷᱟᱱ ᱫᱚ ᱡᱟᱦᱟᱸ ᱮᱥᱴᱮᱥᱚᱱ ᱫᱚ ᱟᱯᱮ ᱴᱷᱮᱱ ᱠᱷᱚᱱᱫᱚ ᱛᱤᱱᱟᱹᱜ ᱥᱟᱺᱜᱤᱧ ᱧᱚᱜᱼᱟ᱾
ᱥᱴᱮᱥᱚᱱ ᱫᱚ ᱥᱳᱨ ᱜᱮᱭᱟ ᱜᱚᱝᱠᱮ ᱟᱞᱮ ᱱᱚᱸᱰᱮ ᱠᱷᱚᱱ ᱫᱚ ᱥᱳᱨ ᱜᱮᱭᱟ ᱟᱫᱚ ᱮᱱᱛᱮ ᱛᱟᱲᱟᱢ ᱛᱮ ᱜᱮᱞᱮ ᱥᱮᱱ ᱦᱮᱡ ᱵᱟᱲᱟᱜ ᱜᱮᱭᱟ ᱦᱮᱸ ᱥᱮ ᱟᱫᱚ ᱥᱳᱨ ᱥᱳᱯᱳᱨ ᱜᱮᱭᱟ ᱟᱞᱮ ᱠᱷᱚᱱᱟᱜ ᱫᱚ᱾
ᱦᱳᱭ ᱟᱞᱮ ᱫᱚ ᱦᱟᱸᱜ ᱢᱟᱱᱮ ᱨᱮᱻᱞ ᱜᱟᱹᱰᱤ ᱮᱥᱴᱮᱥᱚᱱ ᱫᱚ ᱟᱹᱰᱤ ᱯᱷᱟᱨᱟᱠ ᱨᱮᱜᱮ ᱢᱮᱱᱟᱜ ᱠᱟᱜ-ᱟ ᱞᱮᱭᱟ ᱢᱮᱱ ᱜᱟᱱᱚᱜᱼᱟ᱾ ᱟᱸ ᱛᱤᱨᱤᱥ ᱠᱷᱚᱪ ᱪᱚᱞᱞᱤᱥ ᱠᱤᱞᱳᱢᱤᱴᱟᱨ ᱥᱟᱺᱜᱤᱧ ᱨᱮᱼᱼ
ᱟᱪᱪᱷᱟ ᱟᱪᱪᱷᱟ ᱛᱟᱦᱚᱞᱮ ᱜᱚᱝᱠᱮ ᱡᱩᱫᱤ ᱥᱟᱺᱜᱤᱧ ᱥᱮᱫ ᱡᱟᱦᱟᱸ ᱛᱤᱥ ᱯᱮ ᱪᱟᱞᱟᱜᱼᱟ᱾ ᱦᱮᱸ ᱥᱮ? ᱟᱯᱮ ᱢᱟ ᱴᱨᱮᱱ ᱨᱮ ᱫᱮᱡᱽ ᱠᱟᱛᱮ ᱜᱮ ᱪᱟᱞᱟᱣ ᱞᱟᱜᱟᱣ ᱟᱯᱮᱭᱟ ᱦᱮᱸ ᱵᱟᱝ? ᱛᱚ ᱛᱟᱦᱚᱞᱮ ᱜᱚᱝᱠᱜᱮ ᱯᱳᱭᱞᱳ ᱟᱯᱮ ᱛᱟᱦᱞᱮ ᱵᱟᱥ ᱛᱮ ᱪᱟᱞᱟᱜ ᱟᱯᱮ? ᱛᱟᱯᱚᱨᱮ ᱚᱸᱰᱮ ᱠᱷᱚᱱᱟᱜ ᱟᱨᱚ ᱴᱨᱮᱱ ᱨᱮᱯᱮ ᱫᱮᱚᱜᱼᱟ ᱵᱟᱝ? ᱾
ᱦᱳᱭ ᱟᱞᱮ ᱫᱚ ᱯᱳᱭᱞᱳ ᱵᱟᱥ ᱛᱮ ᱥᱮ ᱴᱮᱢᱯᱩ ᱜᱟᱹᱰᱤ ᱮᱢᱟᱱ ᱠᱚᱛᱮ ᱟᱞᱮ ᱫᱚ ᱴᱨᱮᱱᱼᱼ ᱴᱤᱥᱚᱱ ᱪᱟᱞᱟᱣ ᱞᱟᱜᱟᱣ ᱟᱞᱮᱭᱟᱼᱼ ᱤᱱᱟᱹ ᱯᱚᱨᱮ ᱟᱞᱮ ᱫᱚ ᱴᱨᱮᱱ ᱨᱮ ᱫᱮᱡ ᱞᱮ ᱧᱟᱢ ᱫᱟᱲᱮᱭᱟᱜᱼᱟ ᱾ ᱟᱨ ᱵᱟᱠᱷᱟᱡ ᱟᱞᱮ ᱥᱩᱨ ᱨᱮᱫᱚ ᱴᱨᱮᱹᱱ ᱮᱥᱴᱮᱥᱚᱱ ᱠᱚᱫᱚ ᱵᱟᱹᱱᱩᱜᱼᱟ᱾ ᱟᱫᱚ ᱚᱱᱠᱟ ᱫᱚ ᱦᱟᱸᱜᱼᱼ ᱴᱨᱮᱱ ᱫᱚ ᱦᱤᱡᱩᱜ ᱪᱟᱞᱟᱜ ᱜᱮᱭᱟ, ᱟᱫᱚ ᱚᱱᱟ ᱫᱚ ᱦᱚᱲ ᱫᱮᱡᱚᱜ ᱨᱮᱻᱞ ᱜᱟᱹᱰᱤ ᱫᱚ ᱵᱟᱝ ᱠᱟᱱᱟ ᱾ ᱟᱞᱮ ᱥᱳᱨ ᱥᱟᱢᱟᱝ ᱟᱞᱮ ᱥᱩᱨ ᱥᱟᱢᱟᱝ ᱨᱮᱜᱮ ᱢᱤᱴᱮᱱ ᱼᱼ ᱯᱟᱣᱟᱨ ᱯᱞᱮᱱᱴ ᱢᱮᱱᱛᱮ ᱢᱮᱱᱟᱜ ᱠᱟᱜᱼᱟᱼᱼ ᱦᱮᱸᱛᱚ ᱚᱱᱟ ᱯᱟᱣᱟᱨ ᱯᱞᱮᱱᱴ ᱛᱮᱜᱮ ᱚᱱᱟ ᱫᱚ ᱢᱟᱱᱮ ᱠᱚᱭᱞᱟ ᱠᱚ ᱦᱤᱡᱩᱜᱼᱼ ᱥᱮᱱᱚᱜᱼᱟ᱾ ᱤᱫᱤᱭᱟᱼᱠᱚ ᱟᱹᱜᱩᱭᱟᱠᱚ ᱚᱱᱛᱮ ᱠᱷᱚᱱ ᱠᱚ ᱟᱹᱜᱩᱭᱟ ᱱᱚᱸᱰᱮ ᱨᱟᱯᱟᱜᱚᱜ ᱞᱟᱹᱜᱤᱫ ᱛᱮ ᱚᱸᱰᱮᱼᱼ ᱬᱸᱰᱮ ᱤᱞᱮᱠᱴᱨᱚᱱᱤᱠ ᱵᱮᱱᱟᱜ ᱠᱟᱱᱟ ᱛᱚ ᱵᱤᱡᱽᱞᱤ ᱵᱮᱱᱟᱜ ᱠᱟᱱᱟᱼᱼ ᱟᱫᱚ ᱱᱚᱰᱮ ᱫᱚ ᱚᱱᱟ ᱫᱚ ᱦᱟᱸᱜ ᱦᱚᱲ ᱫᱮᱡᱽ ᱫᱚ ᱵᱟᱼᱼ ᱠᱷᱨᱟ ᱫᱚ ᱵᱟᱝ ᱦᱤᱡᱩᱜᱼᱟ ᱚᱱᱟ ᱜᱟᱹᱰᱤ ᱫᱚᱼᱼ ᱚᱱᱟ ᱫᱚ ᱚᱱᱟ ᱠᱚᱭᱞᱟ ᱠᱚ ᱦᱤᱡᱩᱜᱼᱟ ᱨᱮᱹᱞ ᱜᱟᱹᱰᱤ ᱛᱮ ᱾ ᱟᱫᱚ ᱟᱞᱮ ᱫᱮᱡᱽ ᱵᱟᱠᱷᱨᱟ ᱫᱚ ᱟᱞᱮ ᱪᱟᱞᱟᱣ ᱦᱩᱭ ᱟᱞᱮᱭᱟ ᱛᱤᱨᱤᱥ ᱠᱷᱚᱱ ᱪᱚᱞᱞᱤᱥ ᱠᱤᱞᱳᱢᱤᱴᱟᱨᱼᱼ ᱟᱞᱮ ᱟᱹᱰᱤ ᱟᱹᱪᱩᱨ ᱟᱹᱪᱩᱨ ᱛᱮ ᱪᱟᱞᱟᱣ ᱦᱩᱭ ᱟᱞᱮᱭᱟ ᱥᱟᱺᱜᱤᱧ ᱜᱮᱭᱟ ᱦᱳᱭ ᱥᱮ, ᱼᱼ
ᱚᱸ ᱦᱮᱸ ᱦᱮᱸ ᱦᱮᱸ ᱵᱩᱪᱷᱟᱹᱣ ᱠᱟᱱᱟᱼᱼ ᱵᱟᱝ ᱚᱱᱠᱟ ᱢᱮᱱᱟᱜ ᱫᱚ ᱢᱮᱱᱟᱜᱼᱟ ᱟᱞᱮ ᱱᱚᱛᱮ ᱦᱚᱸᱼᱼ ᱡᱟᱦᱟᱸ ᱫᱚ ᱥᱩᱨ ᱥᱩᱯᱩᱨ ᱨᱮᱜᱮ ᱚᱱᱠᱟ ᱯᱷᱮᱠᱴᱨᱤ ᱦᱚᱸ ᱢᱮᱱᱟᱜᱼᱟ ᱦᱮᱸᱥᱮ ᱾ ᱛᱚ ᱚᱸᱰᱮ ᱫᱚ ᱥᱤᱢᱮᱱᱴᱼᱼ ᱛᱮᱭᱟᱨᱚᱜᱼᱟ ᱦᱮᱸ ᱟᱫᱚ ᱥᱤᱢᱮᱱᱴ ᱛᱮᱭᱟᱨ ᱞᱮᱠᱷᱟᱱ ᱟᱫᱚᱵᱮᱱ ᱵᱩᱡᱷᱟᱹᱣᱮᱫ ᱜᱮᱭᱟᱼᱼ ᱛᱟᱦᱚᱞᱮ ᱚᱸᱰᱮ ᱢᱟ ᱢᱤᱫᱴᱟᱝ ᱯᱩᱨᱟᱹ ᱨᱮᱞ ᱜᱟᱹᱰᱤᱼᱼ ᱜᱟᱹᱰᱤ ᱪᱟᱞᱟᱜᱼᱟ ᱥᱮ ᱨᱮᱹᱞ ᱜᱟᱹᱰᱤ ᱠᱚ ᱚᱸᱰᱮ ᱦᱚᱸ ᱵᱚᱞᱚᱱ ᱜᱮ ᱫᱚᱢᱮᱼᱼ
ᱟᱨ ᱚᱱᱠᱟ ᱮᱢᱱᱤ ᱛᱮᱢᱟ ᱟᱞᱮᱭᱟᱜ ᱥᱩᱨ ᱨᱮᱜᱮ ᱥᱴᱮᱥᱚᱱ ᱫᱚ ᱢᱮᱱᱟᱜ ᱠᱟᱜ ᱚᱱᱟ ᱡᱟᱦᱟᱸ ᱫᱚᱧ ᱞᱟᱹᱭ ᱠᱮᱫ ᱞᱮᱠᱟ ᱦᱮᱸ ᱥᱮ? ᱟᱫᱚ ᱚᱱᱟ ᱠᱚᱨᱮᱜᱮ ᱟᱞᱮ ᱫᱚ ᱚᱸᱰᱮ ᱠᱷᱚᱱᱟᱜ ᱜᱮ ᱫᱮᱡ ᱠᱟᱛᱮ ᱮᱢ ᱩᱴᱷᱚᱜ ᱡᱟᱦᱟᱸ ᱥᱮᱫ ᱼᱼ ᱥᱟᱹᱜᱤᱧ ᱥᱮᱜᱞᱮ ᱪᱟᱞᱟᱜᱼᱢᱟ ᱢᱳᱴᱟ ᱢᱩᱴᱤ ᱚᱸᱰᱮ ᱠᱷᱚᱱᱟᱜ ᱜᱮ ᱫᱮᱡᱽ ᱠᱟᱛᱮ ᱞᱮ ᱪᱟᱞᱟᱜᱼᱟ ᱾ ᱦᱮᱸ ᱮᱴᱠᱮᱴᱚᱲᱮ ᱫᱚ ᱪᱮᱫ ᱦᱚᱸ ᱵᱟᱹᱱᱩᱜᱼᱟ ᱥᱟᱺᱟᱹᱜᱤᱧ ᱪᱟᱞᱟᱣ ᱞᱟᱹᱜᱤᱫᱼᱼ
ᱦᱳᱭ ᱦᱳᱭ ᱟᱹᱰᱤ ᱱᱟᱯᱟᱭ ᱟᱯᱮ ᱫᱚ ᱥᱩᱨ ᱜᱮᱯᱮ ᱧᱟᱢᱮᱜᱼᱟ ᱮᱸᱰᱮᱠᱷᱟᱱ ᱫᱚᱼᱼ ᱡᱩᱫᱤ ᱵᱮᱱ ᱧᱮᱞᱟ ᱮᱸᱰᱮᱠᱷᱟᱱ ᱫᱚ ᱡᱟᱦᱟᱸ ᱨᱮᱹᱞ ᱜᱟᱹᱰᱤ ᱨᱮ ᱡᱟᱦᱟᱸᱼᱼ ᱵᱷᱟᱲᱟ ᱞᱟᱜᱟᱜᱼᱟ ᱱᱚᱣᱟ ᱵᱟᱥ ᱠᱚᱨᱮ ᱡᱟᱦᱟᱸ ᱵᱷᱟᱲᱟ ᱞᱟᱜᱟᱜᱼᱟᱼᱼᱼ ᱚᱱᱟ ᱠᱚᱼᱼ
ᱜᱚᱝᱠᱮ ᱚᱱᱟ ᱥᱟᱭᱞᱮᱱᱴ ᱠᱟᱜ ᱞᱮᱠᱷᱟᱱ ᱱᱟᱯᱟᱭᱚᱜᱼᱟ ᱛᱟᱦᱞᱮ ᱪᱤᱠᱟᱹᱜᱼᱟ ᱼᱼ ᱱᱚᱜᱼᱚᱭ ᱡᱮᱢᱚᱱ ᱟᱞᱟᱝᱞᱟ ᱨᱚᱯᱚᱲ ᱠᱟᱱᱟ ᱥᱮ? ᱨᱚᱲ ᱚᱠᱛᱚ ᱨᱮ ᱡᱟᱦᱱᱟᱜ ᱮᱴᱠᱮᱴᱚᱬᱮ ᱵᱟᱝ ᱥᱤᱨᱡᱟᱹᱜᱼᱟ ᱦᱮᱸ ᱥᱮ?
ᱥᱟᱭᱞᱮᱱᱰ ᱩᱛᱟᱹᱨ ᱠᱟᱫᱟ ᱞᱤᱧ ᱦᱳᱭᱼᱼ ᱜᱚᱢᱠᱮ ᱟᱞᱮ ᱫᱚ ᱯᱳᱭᱞᱳ ᱨᱮᱦᱟᱜᱼᱼᱼ ᱥᱟᱭᱞᱮᱱᱴ ᱵᱟᱝ ᱛᱟᱦᱮᱸ ᱠᱟᱱᱟ ᱦᱤᱲᱤᱧ ᱜᱚᱫᱼᱼ
ᱦᱮᱸ ᱦᱮᱸ ᱟᱪᱷᱟ ᱟᱪᱷᱟ ᱦᱮᱸ ᱚᱱᱠᱟ ᱫᱚ ᱦᱤᱲᱤᱧ ᱧᱚᱜ ᱜᱮᱭᱟ ᱦᱮᱸ ᱵᱟᱝ?
ᱦᱳᱭ ᱟᱫᱚ ᱠᱟᱛᱷᱟ ᱠᱟᱛᱷᱟ ᱛᱮ ᱤᱧᱟᱹᱜ ᱦᱤᱲᱤᱧᱚᱜ ᱠᱟᱱᱟ ᱵᱟᱠᱷᱟᱱ ᱟᱹᱞᱤᱧ ᱫᱚᱼᱼ ᱨᱚᱯᱚᱲ ᱚᱠᱛᱚ ᱨᱮᱦᱚᱸ ᱞᱤᱧ ᱥᱟᱭᱞᱮᱱᱴ ᱜᱚᱫ ᱠᱟᱜ ᱜᱮ ᱟᱫᱚ ᱱᱤᱭᱟᱹᱼᱼ ᱱᱤᱭᱟᱹ ᱜᱮ ᱵᱷᱟᱨ ᱜᱮ ᱞᱤᱧ ᱦᱤᱲᱤᱧ ᱜᱚᱫ ᱠᱮᱜᱼᱟᱼᱼ
ᱦᱮᱸ ᱚᱱᱠᱟ ᱫᱚ ᱦᱤᱲᱤᱧᱚᱜ ᱜᱮᱭᱟ ᱟᱪᱷᱟ ᱜᱚᱢᱠᱮ ᱪᱮᱫ ᱵᱮᱱ ᱞᱟᱹᱭᱮᱫ ᱛᱟᱦᱮᱸᱫ ᱢᱟ ᱞᱟᱹᱭ ᱵᱮᱱ?
ᱦᱳᱭ ᱢᱮᱱᱮᱫᱼᱟ ᱞᱤᱧ ᱡᱮ ᱱᱚᱜᱼᱚᱭ ᱡᱮᱼᱼ ᱵᱷᱟᱲᱟ ᱠᱚ ᱵᱟᱵᱚᱫ ᱛᱮᱞᱤᱧ ᱢᱮᱱᱟ ᱵᱟᱥ ᱜᱟᱹᱰᱤ ᱨᱮᱫᱚ ᱛᱷᱚᱲᱟ ᱡᱟᱹᱥᱛᱤ ᱧᱚᱜ ᱵᱷᱟᱲᱟ ᱞᱟᱜᱟᱜᱼᱟ ᱾ ᱟᱨ ᱡᱩᱫᱤ ᱟᱵᱮᱱ ᱨᱮᱹᱞ ᱜᱟᱹᱰᱤ ᱛᱮ ᱡᱩᱫᱤ ᱵᱮᱱ ᱪᱟᱞᱟᱜᱼᱟ ᱮᱸᱰᱮᱠᱷᱟᱱ ᱫᱚᱼᱼ ᱠᱚᱢ ᱵᱷᱟᱲᱟ ᱛᱮᱜᱮ ᱦᱤᱡᱩᱜ ᱥᱮᱱᱚᱜ ᱜᱟᱱᱚᱜᱼᱟ ᱠᱟᱱᱟ,
ᱦᱳᱭ ᱦᱳᱭ ᱞᱮᱞᱮ ᱢᱟᱜ ᱥᱟᱹᱨᱤ ᱠᱟᱛᱷᱟ ᱠᱟᱱ ᱜᱮ᱾ ᱟᱫᱚ ᱴᱨᱮᱱ ᱨᱮᱫᱚ ᱨᱮᱞ ᱜᱟᱹᱰᱤ ᱫᱚ ᱠᱤᱱᱛᱩ, ᱟᱹᱰᱤ ᱠᱚᱢ ᱵᱷᱟᱲᱟ ᱛᱮᱜᱮ ᱦᱩᱭᱩᱜᱼᱟ ᱦᱮᱸ ᱥᱮ ᱟᱫᱚ ᱮᱱᱛᱮ- ᱚᱱᱟ ᱠᱷᱛᱤᱨ ᱢᱤᱫᱴᱟᱝ ᱥᱩᱵᱤᱫᱷᱟ ᱢᱮᱱᱟᱜᱼᱟ ᱚᱱᱟ ᱥᱟᱶᱛᱮ ᱱᱚᱣᱟ ᱦᱚᱸ ᱥᱩᱵᱤᱫᱷᱟ ᱠᱟᱱᱟ ᱠᱤᱱᱛᱩ ᱢᱟᱱᱮ ᱜᱟᱹᱲᱤ ᱠᱷᱚᱱᱟᱜ ᱫᱚ ᱴᱨᱮᱹᱱ ᱛᱮᱫᱚ ᱟᱹᱰᱤ ᱩᱥᱟᱹᱨᱟ ᱵᱮᱱ ᱥᱮᱴᱮᱨᱚᱜᱼᱟ᱾ ᱟᱫᱚ ᱜᱚᱢᱠᱮ ᱱᱟᱦᱟᱜ ᱫᱤᱱᱨᱮ ᱮᱢᱚᱱ ᱧᱮᱞᱚᱜ ᱠᱟᱱᱟ, ᱴᱨᱮᱹᱱ ᱛᱮᱫᱚ ᱡᱟᱦᱟᱱᱟᱜ ᱡᱩᱫᱤ ᱡᱟᱦᱱᱟᱜ ᱮᱠᱫᱚᱢ ᱟᱹᱰᱤ ᱫᱚᱨᱠᱟᱨᱤ ᱥᱮ ᱥᱤᱨᱤᱭᱟᱥ ᱡᱤᱱᱤᱥ, ᱢᱮᱱᱟᱜ ᱛᱟᱵᱮᱱᱟ ᱛᱟᱦᱚᱞᱮ ᱮᱠᱫᱚᱢ ᱟᱞᱚᱵᱤᱱ ᱪᱮᱫ, ᱢᱚᱱᱮᱭᱟ ᱡᱮ ᱱᱚᱣᱟ ᱛᱮᱞᱤᱧ ᱪᱟᱞᱟᱜᱼᱟ ᱟᱪᱷᱟ ᱫᱚᱥᱴᱟ ᱨᱮ ᱟᱹᱞᱤᱧ ᱮᱜᱟᱨᱚᱴᱟ ᱨᱮ ᱢᱮᱱᱟᱜ ᱛᱤᱧᱟᱹ ᱫᱚᱥᱴᱟ ᱨᱮ ᱛᱩᱝ ᱞᱮᱠᱷᱟᱱ ᱜᱮ ᱫᱤᱫ ᱜᱚᱱᱴᱟ ᱨᱟᱥᱛᱟ ᱛᱚ ᱤᱭᱟᱹ ᱠᱚᱛ ᱞᱮ, ᱱᱚᱝᱠᱟ ᱤᱭᱟᱹ ᱠᱟᱛᱮᱜ ᱫᱚ ᱟᱞᱚᱵᱱ ᱪᱟᱞᱟᱜᱼᱟ ᱦᱮᱸ ᱵᱟᱝ?
ᱦᱳᱭ ᱜᱚᱢᱠᱮ,
ᱮᱠᱟᱞ ᱪᱮᱫᱟᱜ ᱞᱤᱧ ᱞᱟᱭ ᱮᱜ-ᱟ ᱧᱮᱞ ᱵᱮᱱ ᱱᱚᱝᱠᱟ ᱟᱞᱮ ᱚᱱᱠᱟ ᱵᱤᱱᱤᱴ ᱢᱮᱱᱟᱜ ᱠᱟᱫ ᱛᱟᱞᱮᱭᱟ ᱮᱱᱛᱮ ᱚᱸᱻ ᱟᱫᱚ ᱫᱚᱥ ᱵᱟᱡᱮ ᱮᱜᱟᱨᱚ ᱵᱟᱡᱮ ᱟᱫᱚ ᱜᱚᱝᱠᱮ ᱟᱞᱮ ᱞᱮ ᱪᱟᱞᱟᱜ ᱠᱟᱱᱟ ᱦᱮᱸ ᱴᱷᱤᱠ ᱜᱮᱭᱟ ᱱᱚ ᱵᱟᱡᱮ ᱪᱟᱞᱟᱜ ᱨᱮᱦᱚ ᱛᱚ ᱜᱟᱱᱚᱜ-ᱟ ᱢᱤᱫ ᱜᱷᱚᱱᱴᱟ ᱨᱟᱥᱛᱟ ᱠᱟᱱᱟ ᱟᱫᱚ ᱮᱱᱛᱮ ᱜᱚᱝᱠᱮ ᱱᱚᱸᱜ-ᱚᱭ ᱡᱮ ᱟᱵᱚ ᱫᱚᱵᱚᱱ ᱴᱟᱭᱤᱢ ᱠᱟᱫᱟ ᱴᱷᱤᱠ ᱜᱮ ᱠᱤᱱᱛᱩ ᱴᱨᱮᱹᱱ ᱡᱟᱦᱟ ᱞᱮᱠᱟ ᱱᱟᱦᱟᱜ ᱫᱤᱱ ᱨᱮ